ᱦᱮᱞᱳ ᱦᱮᱸ ᱡᱚᱦᱟᱨ ᱜᱮ᱾
ᱪᱮᱫᱮᱢ
ᱪᱮᱫ ᱦᱚᱸ ᱵᱟᱝ ᱱᱚᱜ-ᱚᱭ ᱛᱚ ᱚᱲᱟᱜ ᱨᱮᱜᱮ᱾
ᱚ ᱱᱟᱯᱟᱭ ᱜᱮ ᱢᱮᱱᱟᱜ ᱢᱮᱭᱟ, ᱤᱧᱦᱚᱸ ᱚᱲᱟᱜ ᱠᱚᱨᱮᱜ ᱜᱮ᱾
ᱦᱚᱸ ᱱᱟᱯᱟᱭ ᱜᱮ᱾ ᱚᱻ ᱪᱮᱜᱠᱟ ᱱᱟᱯᱟᱭ ᱜᱮᱛᱚ᱾
ᱦᱮᱸ ᱱᱟᱯ
ᱦᱮᱸ ᱫᱟᱜ ᱠᱮᱫ ᱜᱮᱭᱟᱭ, ᱦᱳᱭ ᱫᱟᱜ ᱠᱮᱫᱟᱭ᱾
ᱦᱤᱛᱚᱜ ᱫᱚ ᱛᱷᱤᱨ ᱦᱟᱛᱟᱨ ᱠᱟᱫᱟᱭ, ᱦᱤᱛᱚᱜ ᱫᱚ ᱛᱷᱤᱨ ᱦᱟᱛᱟᱨ ᱠᱟᱫᱟᱭ ᱥᱮ ᱦᱤᱛᱚᱜ ᱦᱚ ᱫᱟᱜ ᱮᱫ ᱜᱮᱭᱟᱭ᱾
ᱚ ᱚ ᱦᱳᱭ ᱛᱚ᱾ ᱫᱤᱭᱮ ᱡᱷᱚᱛᱚ ᱜᱮ ᱵᱷᱟᱜᱮ ᱵᱟᱲᱟ ᱜᱮ?
ᱦᱳᱭ ᱱᱟᱯᱟᱭ ᱜᱮ᱾
ᱚ,
ᱟᱢᱟᱜ ᱜᱮ ᱠᱷᱚᱵᱚᱨ ᱞᱟᱹᱭᱢᱮ, ᱚᱲᱟᱜ ᱦᱚᱲ ᱪᱮᱜᱠᱟ ᱦᱮᱱᱟᱜ ᱠᱚᱣᱟ?
ᱦᱮᱸ ᱵᱷᱟᱜᱮ ᱜᱮ ᱢᱮᱱᱟᱜ ᱠᱚᱣᱟ ᱡᱷᱚᱛᱚ ᱜᱮ ᱱᱤᱛᱚᱜ ᱫᱚ, ᱪᱟᱥ ᱠᱟᱹᱢᱤ ᱠᱚ ᱟᱨᱟᱢᱵᱚ ᱠᱟᱱᱟ᱾
ᱦᱮᱸᱛᱚ᱾
ᱦᱚᱸ ᱪᱟᱥ ᱫᱤᱱ ᱦᱮᱡ ᱱᱟᱛᱚ ᱪᱟᱥ ᱠᱟᱹᱢᱤ ᱠᱚ ᱠᱚᱨᱟᱣ ᱮᱫᱟ᱾
ᱦᱩᱸ,
ᱟᱯᱮ ᱫᱚ?
ᱟᱞᱮ ᱦᱚᱸ ᱪᱟᱥ ᱠᱟᱹᱢᱤ ᱫᱚᱠᱚ ᱟᱨᱟᱢᱵᱚ ᱠᱟᱫᱟ᱾
ᱚ, ᱟᱢᱫᱚ ᱚᱠᱟᱨᱮ ᱢᱮᱱᱟᱢᱟ?
ᱚᱲᱟᱜ ᱨᱮᱜᱮ ᱦᱤᱱᱟᱹᱧᱟ᱾
ᱚ ᱦᱮᱸᱛᱚ᱾ ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱟᱦᱚᱞᱮ?
ᱱᱚᱜ-ᱚᱭ ᱡᱟᱹᱯᱤᱫ ᱠᱷᱚᱱᱟᱜ ᱦᱤᱛᱚᱜ ᱜᱤᱧ ᱵᱮᱨᱮᱫ ᱱᱟ᱾
ᱚ, ᱦᱮᱸ, ᱟᱪᱪᱷᱟ᱾
ᱫᱟᱜᱮᱫ ᱛᱟᱦᱮᱸᱜ ᱟᱛᱚ ᱟᱹᱰᱤ ᱟᱹᱰᱤ ᱡᱳᱨ ᱵᱩᱡᱷᱟᱹᱜ ᱠᱟᱱᱟ ᱛᱟᱦᱮᱸᱫ ᱡᱟᱹᱯᱤᱫ ᱛᱮ᱾
ᱦᱮᱸ ᱦᱮᱸ, ᱦᱳᱭᱛᱚ᱾ ᱟᱞᱮ ᱥᱮᱫ ᱦᱚᱸ ᱫᱚᱢᱮ ᱫᱟᱜ ᱮᱫᱟᱭ ᱥᱟᱨᱟ ᱫᱤᱱ ᱫᱟᱜ ᱮᱫᱟᱭ ᱦᱤᱛᱟᱹᱜ ᱵᱚᱱᱫᱚᱭ ᱫᱟᱭ ᱚᱱᱠᱟ ᱜᱮ᱾
ᱦᱮᱸ, ᱛᱟᱦᱚᱞᱮ ᱚᱲᱟᱜ ᱨᱮᱜᱮᱢ ᱛᱟᱦᱮᱸᱞᱮᱱᱟ ᱡᱟᱦᱟᱸ ᱫᱚ ᱵᱟᱢ ᱪᱟᱞᱟᱣ ᱠᱟᱱᱟ᱾
ᱵᱟᱝ ᱜᱮ ᱵᱟᱹᱧ ᱪᱟᱞᱟᱣ ᱠᱟᱱᱟ ᱛᱮᱦᱮᱧ ᱫᱚ ᱚᱲᱟᱜ ᱨᱮᱜᱮ᱾ ᱫᱟᱜ ᱫᱚ ᱚᱠᱟᱛᱮᱢ ᱪᱟᱞᱟᱜ-ᱟ ᱫᱟᱜ ᱛᱮᱫᱚ ᱪᱟᱞᱟᱣ ᱵᱟᱝ ᱜᱟᱱᱚᱜ ᱠᱟᱱᱟ᱾
ᱦᱮᱸ ᱪᱮᱫ ᱵᱟᱡᱟᱨ ᱥᱮᱫ ᱪᱟ ᱪᱟᱞᱟᱣ ᱠᱚᱜ ᱟᱢ ᱫᱚᱨᱠᱟᱨ ᱛᱟᱦᱮᱸ ᱞᱮᱱᱟ ᱥᱮᱡ
ᱦᱮᱸ ᱵᱟᱡᱟᱨ ᱥᱮᱫ ᱫᱚ ᱫᱚᱨᱠᱟᱨ ᱫᱚ ᱛᱟᱦᱮᱸ ᱠᱟᱱ ᱜᱮᱭᱟ ᱠᱟᱹᱴᱤᱡ᱾ ᱟᱪᱪᱷᱟ ᱱᱚᱣᱟ ᱤᱭᱟᱹ ᱨᱮᱱᱟᱜ ᱫᱚ ᱯᱷᱚᱨᱚᱢ ᱯᱷᱤᱞᱟᱯ ᱪᱟᱵᱟᱭᱮᱱᱟ? ᱨᱮᱡᱤᱥᱴᱮᱥᱚᱱ, ᱱᱚᱣᱟ ᱯᱚᱧᱪᱟᱭᱮᱫ ᱨᱮᱱᱟᱜ, ᱯᱚᱧᱪᱟᱭᱮᱫ ᱨᱮᱱᱟᱜ᱾
ᱯᱚᱧᱪᱟᱭᱮᱛ ᱨᱮᱱᱟᱜ ᱢᱟ ᱤᱧ ᱢᱟᱧ ᱵᱟᱰᱟᱭ ᱫᱚ ᱥᱩᱨᱩ ᱠᱟᱱᱟ ᱟᱢ ᱪᱟᱵᱟ ᱠᱮᱫ ᱫᱚᱢ ᱱᱤᱛᱚᱜ ᱨᱮᱜᱮ᱾
ᱤᱭᱟᱹ ᱚᱠᱚᱭ ᱮ ᱢᱮᱱᱫᱤᱧᱟ ᱡᱮ ᱪᱟᱵᱟᱭᱮᱱᱟ ᱪᱮᱛᱟ ᱤᱧᱦᱚᱧ ᱵᱟᱲᱟᱭ, ᱮ ᱥᱩᱨᱩ ᱠᱟᱱᱟ᱾
ᱱᱚᱜ-ᱚᱭ ᱥᱩᱨᱩᱭᱮᱱᱟ᱾ ᱮᱛᱚᱦᱚᱵ ᱮᱱᱟ ᱱᱤᱛᱚᱜ ᱚᱱᱟ ᱛᱮᱦᱮᱧ ᱠᱷᱚᱱᱟᱜ ᱥᱮ ᱦᱚᱞᱟ ᱠᱷᱚᱱᱟᱜ ᱚᱱᱠᱟ ᱵᱮᱥ,
ᱟᱪᱪᱷᱟ ᱟᱪᱪᱷᱟ, ᱢᱟᱱᱮ ᱦᱳᱭᱳᱜ ᱠᱟᱱ ᱜᱮᱭᱟ ᱟᱹᱰᱤ ᱫᱤᱱ ᱠᱷᱚᱱᱟᱜ ᱜᱮ ᱢᱤᱫ ᱦᱚᱲ ᱜᱟᱛᱮ ᱯᱷᱳᱱᱟᱫᱤᱧ ᱛᱟᱦᱮᱸᱜ ᱮ ᱩᱱᱤ ᱦᱚᱸ ᱪᱮᱛᱟ ᱯᱩᱨᱚᱱ ᱠᱮᱫᱟᱭ ᱦᱮᱸ᱾
ᱟᱹᱰᱤ ᱫᱤᱱ ᱨᱮ,
ᱦᱮᱸ ᱦᱳᱭᱮᱱ ᱜᱮᱭᱟ ᱫᱚᱥ, ᱫᱚᱥ ᱯᱚᱸᱫᱨᱚ ᱫᱤᱱ ᱦᱳᱭᱮᱱ ᱜᱮᱭᱟ᱾ ᱫᱚᱥ ᱯᱚᱸᱫᱨᱚ ᱫᱤᱱ ᱫᱚ ᱵᱟᱝ ᱫᱚᱥ ᱫᱤᱱ ᱜᱟᱱ ᱦᱳᱭ ᱠᱟᱱᱟ᱾
ᱟᱢ ᱫᱚᱢ ᱠᱚᱨᱟᱣ ᱞᱟᱜ-ᱟ ᱥᱮ ᱵᱟᱝᱟ?
ᱤᱧᱦᱚᱸ ᱵᱟᱹᱧ ᱠᱚᱨᱟᱣ ᱠᱟᱫᱟ ᱚᱱᱟᱜᱮ ᱟᱫᱚᱧ ᱠᱷᱚᱵᱚᱨᱤᱧ ᱦᱟᱛᱟᱣ ᱮᱫᱟ ᱪᱟᱞᱟᱜ ᱪᱟᱵᱟᱭᱮᱱᱟ ᱥᱮ ᱢᱮᱱᱟᱜ ᱜᱮᱭᱟ ᱾ ᱟᱫᱚ ᱚᱱᱟ ᱜᱮ ᱠᱮᱵ ᱤᱧ ᱪᱟᱞᱟᱜ-ᱟ ᱢᱮᱱ ᱛᱮ ᱥᱟᱭᱵᱟᱨ ᱠᱮᱵ ᱟᱫᱚ ᱯᱩᱨᱚᱱᱼᱼ
ᱟᱫᱚ ᱞᱟᱦᱟ ᱠᱷᱚᱱᱮᱢ ᱵᱟᱲᱟᱭᱟ ᱟᱫᱚ ᱤᱧ ᱵᱟᱢ ᱢᱤᱛᱟᱹᱧ ᱠᱟᱱᱟ ᱤᱧ ᱫᱚ ᱵᱟᱹᱧ ᱵᱟᱲᱟᱭ ᱢᱟ ᱵᱟᱹᱧ ᱵᱟᱲᱟᱭ ᱫᱚ ᱾ ᱡᱮ ᱱᱚᱝᱠᱟ ᱦᱩᱭᱩᱜ ᱠᱟᱱᱟ ᱢᱮᱱ ᱛᱮ ᱾
ᱦᱮᱸ ᱟᱫᱚ ᱤᱧ ᱦᱩᱧ ᱵᱟᱲᱟᱭ ᱵᱟᱰᱟᱭ ᱟᱯᱮ ᱡᱟᱱᱤᱡ ᱠᱷᱟᱱ ᱵᱟᱹᱧ ᱞᱟᱹᱭ ᱵᱟᱲᱟ ᱟᱠᱟᱫᱟ ᱾
ᱵᱟᱝ ᱵᱟᱝ ᱤᱧ ᱫᱚᱭᱼᱼ ᱮᱠᱟᱞ ᱜᱮ ᱵᱟᱹᱧ ᱵᱟᱰᱟᱭᱟ ᱦᱟᱱᱮ ᱞᱟᱦᱟ ᱛᱮ ᱡᱚᱠᱷᱚᱱ ᱦᱩᱭᱩᱜ ᱠᱟᱱ ᱛᱟᱦᱮᱸᱫ ᱟᱹᱰᱤ ᱫᱤᱱ ᱞᱟᱦᱟ ᱨᱮ ᱡᱚᱠᱷᱚᱱ ᱯᱨᱚᱛᱷᱚᱢ ᱠᱚ ᱾ ᱥᱩᱨᱩ ᱞᱟᱜᱼᱟ ᱛᱚᱠᱷᱚᱱ ᱜᱮᱼᱼ ᱟᱸᱡᱚᱢ ᱞᱮᱫ ᱟᱹᱧ ᱛᱟᱯᱚᱨᱮ ᱫᱚ ᱟᱫᱚ ᱵᱟᱹᱧ ᱟᱸᱡᱚᱢ ᱟᱠᱟᱫᱟ ᱟᱨᱠᱤ ᱚᱱᱠᱟ ᱫᱚ ᱾
ᱚ ᱟᱪᱪᱷᱟ ᱾
ᱟᱫᱚ ᱞᱟᱹᱭ ᱞᱮᱠᱷᱟᱱ ᱵᱷᱟᱭ ᱠᱚᱜ-ᱟ ᱛᱟᱦᱚᱞᱮ ᱤᱧ ᱦᱚᱧ ᱠᱚᱨᱟᱣ ᱦᱚᱛᱚ ᱠᱮᱜ-ᱟ ᱟᱢ ᱦᱚᱸᱛᱚ ᱵᱟᱢ ᱠᱚᱨᱟᱣ
ᱟᱫᱚ ᱵᱟᱝ ᱫᱚ ᱵᱟᱲᱦᱟᱣ ᱜᱮ ᱟᱫᱚ ᱠᱷᱚᱵᱚᱨ ᱦᱟᱛᱟᱣ ᱦᱩᱭᱩᱜ-ᱟ ᱾ ᱮᱠᱷᱚᱱ ᱛᱤᱱᱟᱹᱜᱼᱼ ᱫᱤᱱ ᱢᱮᱱᱟᱜ ᱜᱮᱭᱟ ᱥᱮ ᱪᱟᱵᱟᱭᱱᱟ ᱢᱤᱫ ᱦᱚᱲᱮ ᱞᱟᱹᱭ ᱟᱹᱫᱤᱧᱟ ᱪᱟᱵᱟᱭ ᱮᱱᱟ ᱟᱫᱚ ᱥᱚᱴᱷᱤᱠ ᱫᱚ ᱵᱟᱹᱧ ᱵᱟᱲᱟᱭᱟ ᱤᱧᱦᱚᱸ ᱵᱟᱹᱧ ᱧᱮᱞ ᱟᱠᱟᱫᱟ ᱯᱷᱚᱱ ᱠᱚ ᱨᱮ ᱾ ᱛᱟ ᱯᱟᱨᱮ ᱨᱤᱪᱟᱨᱡᱽ ᱠᱚ ᱪᱟᱵᱮᱱ ᱛᱤᱧᱟᱹ ᱪᱟᱵᱟ ᱞᱮᱱ ᱛᱤᱧᱟᱹ ᱟᱫᱚᱼᱼ ᱛᱟᱦᱚᱞᱮ ᱵᱟᱹᱧ ᱤᱭᱟᱹ ᱧᱮᱞ ᱟᱠᱟᱫᱟ ᱾
ᱛᱤᱱᱟᱜ ᱴᱟᱠᱟ ᱛᱮᱢ ᱨᱤᱪᱟᱨᱡᱽ ᱜᱮᱭᱟ ᱟᱢ ᱫᱚ ᱾
ᱨᱤᱪᱟᱨᱡᱽ ᱤᱧ ᱚᱱᱟ ᱤᱭᱟᱹ ᱥᱟᱲᱮ ᱛᱤᱱᱥᱚ ᱴᱟᱠᱟ ᱾ ᱛᱤᱱᱥᱚ ᱩᱱ ᱯᱚᱧᱪᱟᱥ ᱦᱳᱭ ᱾
ᱚᱱᱟ ᱢᱟ ᱤᱭᱟᱹ ᱯᱷᱟᱭᱤᱵ ᱡᱤ ᱟᱱᱞᱤᱢᱤᱴ ᱠᱚ ᱮᱢᱚᱜ-ᱟ ᱥᱮ ᱾
ᱦᱚᱭ ᱟᱨ ᱟᱱᱞᱤᱢᱤᱴᱰ ᱜᱮ ᱯᱷᱟᱭᱤᱵ ᱡᱤ ᱾
ᱟᱫᱚ ᱟᱯᱮ ᱥᱮᱫ ᱫᱚ ᱯᱷᱟᱭᱤᱵ ᱡᱤ ᱱᱮᱴᱣᱟᱨᱠ ᱫᱚ ᱵᱟᱹᱪᱩᱜ ᱛᱚ ᱾
ᱵᱟᱪᱩᱜ-ᱟ ᱟᱫᱚ ᱡᱚᱠᱷᱚᱱ ᱡᱟᱦᱟᱸ ᱥᱮᱫ ᱤᱧ ᱪᱟᱞᱟᱜ-ᱟ ᱵᱟᱡᱟᱨ ᱠᱚ ᱩᱱ ᱥᱚᱢᱚᱭ ᱫᱚ ᱧᱟᱢ ᱜᱮᱭᱟᱭ ᱛᱚ ᱾ ᱟᱫᱚ ᱵᱟᱠᱷᱟᱱ ᱚᱲᱟᱜ ᱨᱮ ᱫᱚ ᱯᱷᱚᱨᱡᱤ ᱦᱮᱸ ᱾
ᱦᱩᱸ ᱾
ᱚᱲᱟᱜ ᱨᱮ ᱫᱚ ᱯᱷᱚᱨ ᱡᱤ ᱜᱮ ᱵᱟᱭ ᱧᱟᱢ ᱜᱮᱭᱟ ᱵᱷᱟᱜᱮ ᱫᱚ ᱟᱞᱮ ᱥᱮᱫ ᱫᱚ ᱴᱟᱣᱟᱨ ᱠᱚ ᱫᱚ ᱚᱱᱠᱟ ᱫᱚ ᱾
ᱵᱤᱨ ᱫᱤᱥᱚᱢ ᱦᱚᱲ ᱛᱚ ᱾
ᱵᱤᱨ ᱫᱤᱥᱚᱢ ᱦᱚᱲ ᱪᱮᱫ ᱮᱢ ᱪᱤᱠᱟᱹᱭᱟ ᱚᱱᱟ ᱜᱮ ᱾
ᱪᱷᱟᱹᱛᱩ ᱠᱚ ᱩᱫ ᱠᱚ ᱦᱟᱞᱟᱝ ᱯᱮ ᱟᱯᱮ ᱫᱚ ᱾
ᱦᱮᱸ ᱦᱟᱞᱟᱝ ᱮᱫ ᱜᱮᱭᱟ ᱞᱮ ᱦᱟᱞᱟᱝ ᱠᱮᱫᱟᱞᱮ ᱢᱤᱫ ᱫᱤᱱ ᱾ ᱦᱮᱸ ᱦᱤᱡᱩᱜ ᱯᱮ ᱤᱫᱤ ᱦᱤᱡᱩᱜ ᱯᱮ ᱾
ᱦᱚᱭ ᱪᱟᱞᱟᱜ ᱦᱩᱭᱩᱜ-ᱟ ᱫᱟᱜ ᱡᱟᱹᱯᱩᱫ ᱜᱮ ᱪᱟᱞᱟᱜ ᱦᱩᱭᱩᱜ-ᱟ ᱛᱟᱦᱚᱞᱮ ᱾
ᱦᱚᱭ ᱟᱞᱮ ᱫᱚ ᱦᱟᱞᱟᱝ ᱠᱟᱛᱮᱫ ᱫᱚ ᱵᱟᱞᱮ ᱤᱫᱤ ᱦᱚᱴᱚ ᱫᱟᱲᱮᱭᱟᱜ-ᱟ ᱦᱤᱡᱩᱜ ᱯᱮ ᱤᱫᱤ ᱦᱟᱞᱟᱝ ᱟᱯᱮᱭᱟᱞᱮ ᱤᱫᱤ ᱯᱮ
ᱦᱮᱸ ᱾
ᱦᱟᱞᱟᱝ ᱠᱮᱫᱟᱞᱮ ᱢᱤᱫ ᱫᱤᱱ ᱤᱭᱟᱹ ᱠᱮᱫᱟ ᱞᱮ ᱫᱚᱢᱮ ᱥᱚᱲᱮ ᱠᱮᱫᱟᱞᱮ ᱾
ᱥᱚᱲᱮ ᱠᱮᱫᱟ ᱯᱮᱥᱮ ᱾
ᱦᱚᱭ ᱾
ᱚ ᱟᱞᱮ ᱢᱟ ᱠᱤᱨᱤᱧ ᱠᱟᱛᱮᱜ ᱡᱚᱢ ᱦᱩᱭᱩᱜ ᱠᱟᱱ ᱛᱟᱞᱮᱭᱟ ᱟᱞᱮ ᱫᱚ ᱚᱠᱟ ᱨᱮᱞᱮ ᱧᱟᱢᱟ ᱾
ᱚ ᱾ ᱦᱚᱭ ᱛᱚ ᱚᱱᱛᱮ ᱫᱚ ᱟᱫᱚ ᱵᱟᱝ ᱧᱟᱢᱚᱜ-ᱟ ᱛᱚ ᱟᱯ ᱥᱮᱫ ᱫᱚ ᱾
ᱫᱚᱢᱮ ᱫᱟᱢ ᱦᱚᱸ ᱟᱹᱰᱤ ᱥᱟᱹᱛ ᱫᱟᱢ ᱫᱚ ᱾
ᱦᱮᱸ ᱦᱮᱸ ᱫᱟᱢ ᱜᱮᱭᱟ ᱾ ᱟᱨ ᱱᱚᱛᱮ ᱟᱞᱮ ᱫᱚ ᱵᱤᱥᱤ ᱫᱟᱢ ᱫᱚ ᱵᱟᱞᱮ ᱧᱟᱢᱟ ᱟᱞᱮ ᱫᱚ ᱠᱚᱢ ᱫᱟᱢ ᱛᱮ ᱜᱮ ᱠᱚ ᱤᱫᱤᱭᱟ ᱯᱟᱹᱭᱠᱟᱹᱨ ᱠᱚ ᱤᱫᱤᱭᱟ ᱾ ᱛᱚ ᱾
ᱦᱮᱸ ᱾
ᱟᱞᱮ ᱴᱷᱮᱱ ᱠᱷᱚᱱ ᱫᱚ ᱠᱚᱢ ᱫᱟᱢ ᱛᱮᱠᱚ ᱤᱫᱤᱭᱟ ᱟᱫᱚ ᱚᱱᱛᱮ ᱫᱚ ᱵᱤᱥᱤ ᱫᱟᱢ ᱛᱮᱠᱚ ᱟᱠᱷᱨᱤᱧᱟ᱾
ᱟᱯᱮ ᱥᱮᱫ ᱠᱷᱚᱱᱟᱜ ᱠᱚᱢ ᱫᱟᱢ ᱟᱞᱮ ᱥᱮᱫ ᱟᱞᱮ ᱥᱮᱫ ᱠᱚ ᱟᱠᱷᱨᱤᱧᱟ ᱡᱟᱹᱥᱛᱤ ᱫᱟᱢ ᱛᱮ ᱵᱟᱝ᱾
ᱦᱳᱭ ᱦᱳᱭ ᱟᱞᱮ ᱥᱮᱫ ᱫᱚ ᱛᱤᱱᱟᱹᱜ ᱚᱱᱮ ᱫᱩᱥᱚ ᱛᱤᱱᱥᱚ ᱴᱟᱠᱟ ᱠᱤᱞᱳ ᱛᱮᱜᱮ ᱠᱚ ᱤᱫᱤᱭᱟ᱾
ᱦᱟᱭ
ᱟᱨ ᱚᱱᱛᱮ ᱨᱮ ᱚᱠᱟᱨᱮ ᱟᱱᱮ ᱟᱴᱥᱚ ᱴᱟᱠᱟ ᱠᱤᱞᱳ ᱛᱮᱠᱚ ᱟᱠᱷᱨᱤᱧ ᱮᱫᱟ᱾
ᱩᱱᱟᱹᱜ ᱦᱚᱸ ᱵᱟ ᱟᱴᱥᱚ ᱫᱚ ᱵᱟᱝ ᱠᱟᱹᱴᱤᱡ ᱠᱚᱢ ᱟᱴᱥᱚ ᱠᱷᱚᱱᱟᱜ ᱫᱚ᱾
ᱠᱚᱢ ᱟᱠᱟᱫᱟ ᱠᱚ᱾ ᱟᱪᱪᱷᱟ ᱵᱟ ᱩᱱ ᱵᱮᱥᱤ ᱞᱮᱱᱟ ᱩᱱ ᱥᱚᱢᱚᱭ᱾
ᱦᱮᱸ ᱟᱫᱚ ᱚᱠᱟᱨᱮ ᱚᱠᱟ ᱥᱮᱫ ᱟᱫᱚ ᱪᱮᱠᱟ ᱦᱳᱭ ᱥᱮ
ᱵᱟᱡᱟᱨ ᱥᱮᱡ ᱫᱚ ᱠᱟᱹᱴᱤᱡ ᱰᱷᱮᱨ ᱜᱮ᱾
ᱦᱩᱸ
ᱦᱩᱸ
ᱛᱟᱦᱚᱞᱮ ᱱᱤᱛᱚᱜ ᱫᱚ ᱪᱮᱫ ᱮᱢ ᱪᱤᱠᱟᱹᱭᱮᱫᱟ?
ᱪᱮᱫ ᱦᱚᱸ ᱵᱟᱝ ᱱᱤᱛᱚᱜ ᱤᱧ ᱫᱩᱲᱩᱵ ᱟᱠᱟᱱᱟ ᱱᱚᱜ ᱚᱭ ᱫᱟᱜ ᱠᱟᱹᱴᱤᱡ ᱯᱷᱟᱸᱠᱟ ᱟᱠᱟᱫᱟᱭ, ᱟᱫᱚ ᱚᱱᱟᱜᱮ ᱛᱟᱲᱟᱢ ᱵᱟᱲᱟ ᱪᱟᱞᱟᱜ ᱦᱩᱭᱩᱜᱼᱟ᱾
ᱯᱷᱟᱸᱠᱟ ᱟᱠᱟᱫᱭ ᱱᱤᱛᱜ ᱫᱚ ᱩᱰᱩᱝ ᱦᱩᱭᱩᱜᱼᱟ ᱠᱟᱹᱴᱤᱡ᱾ ᱥᱟᱨᱟᱫᱤᱱ ᱛᱟᱦᱮᱸ ᱦᱩᱭᱩᱜ ᱠᱟᱱᱟ ᱥᱮ ᱚᱲᱟᱜ ᱨᱮᱜᱮ᱾
ᱦᱚᱸ ᱵᱷᱟᱜᱮ ᱵᱷᱟᱜᱮ ᱫᱚ ᱠᱟᱹᱴᱤᱡ ᱦᱚᱸ ᱵᱟᱝ ᱵᱩᱡᱷᱟᱹᱜᱼᱟ᱾
ᱮᱸ ᱦᱮᱸ ᱦᱮᱸ ᱫᱟᱜ ᱡᱟᱹᱯᱩᱫ ᱫᱚ ᱫᱚᱢᱮ ᱠᱚᱥᱴᱚ, ᱰᱟᱝᱨᱤ ᱢᱮᱨᱚᱢ ᱫᱚᱢᱮ ᱠᱚᱥᱴᱚ᱾ ᱮᱠᱫᱚᱢ ᱟᱛᱤᱧ ᱠᱚ ᱵᱟᱢ ᱤᱫᱤ ᱫᱟᱲᱮᱭᱟᱭᱟ
ᱟᱨ ᱩᱱᱠᱩ ᱞᱟᱹᱜᱤᱫ ᱦᱚᱲ ᱦᱚᱸᱠᱚ ᱠᱚᱥᱴᱚᱜᱼᱟ, ᱩᱱᱠᱩ ᱞᱟᱹᱜᱤᱫ ᱦᱚᱸ ᱦᱚᱲ ᱠᱚ ᱠᱚᱥᱴᱚᱜᱼᱟ ᱥᱮ
ᱦᱮᱸ ᱦᱮᱸ ᱡᱚᱢᱟᱜ ᱛᱚᱵᱮ ᱤᱭᱟᱹ ᱟᱭ ᱜᱮ ᱦᱩᱭᱩᱜ ᱛᱟᱢᱟ ᱥᱮ ᱮᱢᱟᱭ ᱜᱮ ᱦᱩᱭᱩᱜ ᱛᱟᱢᱟ ᱩᱱᱠᱩ ᱫᱚ᱾
ᱟᱹᱜᱩᱟᱣ ᱡᱟᱦᱟᱸ ᱵᱚᱝ ᱡᱟᱦᱟᱸ ᱠᱷᱚᱱᱟᱜ ᱜᱮ
ᱦᱩᱸ ᱩᱱᱠᱩ ᱛᱚ ᱵᱟᱠᱚ ᱵᱩᱡᱟ᱾ ᱡᱚᱢ ᱫᱚ ᱮᱢᱟ ᱠᱚᱣᱟ ᱛᱟᱦᱮᱸ ᱠᱟᱱᱟ ᱫᱤᱭᱮ ᱛᱟᱦᱚᱞᱮ ᱟᱯᱮᱥᱮᱫ ᱫᱚ ᱨᱚᱦᱚᱭ ᱵᱟᱲᱟ ᱜᱚᱫ ᱠᱮᱫᱟ ᱠᱚ ᱵᱟᱝ ᱥᱮ ᱟᱹᱣᱨᱤ?
ᱱᱚᱜᱼᱚᱭ ᱥᱚᱵᱮ ᱠᱚ ᱥᱩᱨᱩ ᱠᱟᱫᱟ ᱮᱛᱚᱦᱚᱵ ᱠᱟᱫᱟ ᱠᱚ᱾ ᱚᱱᱟ ᱦᱚᱸ ᱡᱷᱚᱛᱚ ᱦᱚᱲ ᱫᱚ ᱵᱟᱝ ᱵᱟᱝ-ᱟ᱾
ᱦᱮᱸ ᱦᱮᱸ ᱟᱞᱮ ᱥᱮᱫ ᱦᱚᱸ ᱚᱱᱠᱟ ᱜᱮ᱾
ᱦᱩᱸ
ᱡᱷᱚᱛᱚ ᱦᱚᱲ ᱫᱚ ᱵᱟᱝ ᱚᱱᱟ ᱡᱟᱦᱟᱸ ᱞᱮᱠᱟᱛᱮ ᱫᱟᱜ ᱫᱟᱜ ᱧᱟᱢᱚᱜᱼᱟ, ᱵᱟᱹᱭᱦᱟᱹᱲ ᱠᱚ ᱚᱱᱟ ᱠᱚᱠᱚ ᱨᱚᱦᱚᱭᱮᱫᱟ, ᱜᱷᱩᱴᱩ ᱫᱷᱟᱨᱮ ᱫᱚ ᱟᱭᱨᱤ ᱦᱟᱯᱮ ᱟᱞᱮ ᱫᱚ ᱠᱮᱱᱮᱞ ᱫᱟᱜ ᱟᱥᱟ ᱛᱟᱞᱮ ᱛᱚ᱾ ᱠᱮᱱᱮᱞ ᱫᱟᱜ ᱵᱷᱚᱨᱥᱟ ᱛᱮᱞᱮ ᱨᱚᱦᱚᱭᱟ᱾
ᱛᱟᱦᱚᱞᱮ ᱠᱮᱱᱮᱞ ᱫᱟᱜ ᱠᱚ ᱠᱮᱱᱮᱞ ᱫᱟᱜ ᱫᱚ ᱵᱟᱠᱚ ᱟᱲᱟᱜ ᱠᱟᱫᱟ ᱥᱮ᱾
ᱵᱟᱠᱚ ᱟᱲᱟᱜ ᱟᱠᱟᱫᱟ᱾
ᱚ
ᱦᱟᱯᱮ ᱟᱲᱟᱜᱟᱠᱚ ᱚᱱᱟ ᱫᱚ ᱠᱟᱹᱴᱤᱡ ᱫᱮᱨᱤᱭᱟᱠᱚ ᱱᱤᱛᱚᱜ ᱫᱟᱜ ᱠᱚ ᱵᱟᱭ ᱱᱛᱮ ᱫᱟᱜ ᱠᱚ ᱵᱟᱝ ᱡᱟᱨᱭᱟ ᱞᱮᱱᱠᱷᱟᱱ ᱵᱟᱝ ᱠᱚ ᱟᱲᱟᱜᱼᱟ ᱥᱮ᱾
ᱦᱩᱸ, ᱰᱮᱢ ᱨᱮ ᱛᱚᱵᱮ ᱛᱚ ᱟᱲᱟᱜ ᱜᱟᱠ ᱡᱚ ᱡᱟᱹᱥᱛᱤ ᱡᱟᱣᱨᱟ ᱞᱮᱠᱷᱟᱱ᱾ ᱩᱱᱠᱩ ᱦᱚᱸ ᱞᱤᱵᱤᱴ ᱢᱤᱫᱴᱟᱝ ᱦᱮ ᱛᱟᱯᱚᱨ ᱠᱚ ᱟᱲᱟᱜᱟ ᱩᱱᱟᱹᱜ ᱞᱤᱢᱤᱴ ᱨᱮ ᱛᱮᱭᱟᱨ ᱫᱟᱜ ᱡᱚᱢᱟ ᱞᱮᱠᱷᱟᱱ ᱛᱟᱯᱚᱨ ᱠᱚ ᱟᱲᱟᱜᱟ ᱵᱟᱝ᱾
ᱦᱩᱸ ᱦᱩᱸ ᱵᱟᱠᱚ ᱟᱲᱟᱜ ᱜᱚᱫᱟ ᱱᱟᱜ ᱠᱷᱟᱱ ᱟᱞᱮ ᱫᱚ ᱞᱟᱥᱴᱚᱜ᱾ ᱛᱟᱞᱮ ᱟᱨᱠᱤ ᱨᱚᱦᱚᱭ ᱾ ᱦᱩᱸ ᱦᱩᱸ ᱾ ᱜᱚᱴᱟ ᱠᱚ ᱨᱚᱦᱚᱭ ᱪᱟᱵᱟᱭᱟ, ᱧᱮᱞᱢᱟ ᱟᱞᱮ ᱢᱟᱴᱷ ᱫᱚ ᱛᱟᱦᱮᱱ ᱜᱮᱭᱟ ᱾
ᱟᱫᱚᱢ ᱪᱤᱠᱟᱹᱭᱟ, ᱚᱱᱠᱟ ᱜᱮ ᱾ ᱟᱫᱚ ᱚᱱᱛᱮ ᱫᱮᱠᱩ ᱢᱟᱴ ᱠᱚ ᱠᱚ ᱨᱚᱦᱭ ᱮᱫᱟ ᱾
ᱦᱮᱸ ᱾
ᱱᱚᱛᱮ ᱫᱤᱠᱳ ᱯᱟᱲᱟ ᱦᱚᱸ ᱦᱮᱱᱟᱜ ᱫᱚ ᱾ ᱟᱞᱮ ᱥᱮᱫ, ᱟᱫᱚ ᱫᱮᱠᱳ ᱫᱚ ᱡᱟᱦᱟᱸ ᱞᱮᱠᱟ ᱛᱮᱜᱮ ᱞᱟᱦᱟ ᱛᱮᱠᱚ ᱨᱚᱦᱚᱭᱟ ᱥᱮ ᱾ ᱩᱱᱠᱩ ᱫᱚ ᱥᱮᱞᱚ ᱢᱮᱞᱚ ᱠᱚ ᱦᱮᱱᱟᱜ ᱛᱟᱠᱚᱣᱟ ᱾
ᱟᱫᱚ ᱟᱯᱮ ᱟᱛᱳ ᱨᱮ ᱫᱚ ᱫᱮᱠᱳ ᱢᱮᱥᱟ ᱦᱮᱱᱟᱜ ᱠᱚᱣᱟ ᱥᱮ ᱟᱯᱮ ᱜᱮ ᱥᱟᱱᱛᱟᱲ ᱟᱞᱟᱫᱟ ᱟᱛᱳ?
ᱟᱞᱮ ᱫᱚ ᱥᱟᱱᱛᱟᱲ ᱫᱚ ᱥᱟᱱᱛᱟᱲ ᱟᱹᱛᱩ ᱜᱮ ᱢᱮᱱᱟᱜᱼᱟ ᱟᱞᱟᱫᱟ ᱜᱮ ᱾ ᱟᱫᱚ ᱤᱭᱟᱹ ᱥᱟᱭᱤᱰ ᱨᱮ ᱡᱟᱦᱟᱸ ᱮᱠ ᱫᱩ ᱠᱤᱞᱳᱢᱤᱴᱟᱨ ᱥᱟᱺᱜᱤᱧ ᱨᱮᱜᱮ ᱢᱮᱱᱟᱜ ᱠᱚᱣᱟ ᱫᱮᱠᱳ ᱾ ᱯᱟᱥᱟ ᱯᱟᱥᱤ ᱟᱛᱳ, ᱦᱮᱸ ᱾ ᱛᱟᱦᱚᱞᱮ ᱟᱫᱚ ᱚᱱᱛᱮ ᱠᱟᱹᱢᱤ ᱠᱚᱦᱚᱸ ᱪᱟᱞᱟᱜ ᱠᱟᱱ ᱜᱤᱭᱟ ᱠᱚ ᱟᱞᱮ ᱟᱹᱛᱩ ᱠᱚᱨᱮᱱ ᱾
ᱦᱮᱸ ᱾
ᱫᱮᱠᱳᱣᱟᱜ ᱠᱚᱫᱚ ᱠᱚ ᱤᱭᱟᱹᱭᱟᱛᱚ ᱨᱚᱦᱚᱭ ᱜᱚᱫᱟ ᱠᱚ ᱞᱟᱦᱟ ᱛᱮ ᱥᱮ ᱾ ᱦᱚᱲ ᱜᱮᱵᱚᱱ ᱛᱟᱭᱚᱢ ᱠᱚᱜᱼᱟ ᱫᱮᱠᱳ ᱫᱚ ᱞᱟᱦᱟ ᱛᱮᱜᱮ ᱠᱚ ᱨᱚᱦᱚᱭᱟ ᱾
ᱦᱩᱸ ᱾
ᱦᱩᱸ, ᱦᱚᱸᱜ-ᱚ ᱱᱚᱝᱠᱟ ᱾
ᱫᱤᱭᱮ ᱟᱫᱚ ᱛᱟᱦᱚᱞᱮ ᱟᱢ ᱫᱚ ᱱᱤᱛᱚᱜ ᱫᱚ ᱚᱲᱟᱜ ᱨᱮᱜᱮᱢ ᱛᱟᱦᱮᱱᱟ ᱥᱮ ᱵᱟᱡᱟᱨ ᱥᱮᱫ ᱮᱢ ᱪᱟᱞᱟᱜᱼᱟ ᱠᱟᱹᱴᱤᱡ?
ᱟᱫᱚ ᱠᱟᱹᱴᱤᱡ ᱠᱟᱹᱴᱤᱡ ᱡᱚᱨᱚᱭᱮᱫ ᱜᱮᱭᱟᱭ ᱫᱟᱜ ᱫᱚ‌ ᱾ ᱯᱷᱤᱴᱤᱨ ᱯᱷᱤᱴᱤᱨ ᱡᱚᱨᱚᱭᱮᱫᱟᱭ ᱥᱮ ᱾ ᱚᱱᱟᱜᱮ ᱪᱷᱟᱛᱟ ᱥᱟᱵ ᱠᱟᱛᱜ ᱠᱟᱹᱴᱤᱡ ᱪᱟᱞᱟᱜ ᱦᱩᱭᱩᱜᱼᱟ ᱾ ᱤᱧ ᱦᱚᱸᱛᱚ ᱥᱮᱛ ᱥᱮᱛᱟᱜ ᱠᱷᱚᱱᱟᱜ ᱢᱟ ᱯᱩᱨᱟᱹ ᱚᱲᱟᱜ ᱨᱮᱜᱮ ᱦᱤᱱᱟᱹᱧᱟ, ᱵᱷᱟᱜᱮ ᱢᱟ ᱵᱟᱝ ᱵᱩᱡᱷᱟᱹᱜ ᱠᱟᱱᱟ ᱠᱟᱹᱴᱤᱡ ᱫᱟᱬᱟ ᱵᱟᱲᱟ ᱵᱟᱝ ᱞᱮᱠᱷ ᱟᱱ ᱫᱚ
ᱚᱻ ᱥᱩᱫᱩ ᱚᱲᱟᱜ ᱨᱮᱢ ᱛᱟᱦᱮᱱᱟ ᱥᱟᱨᱟ ᱫᱤᱱ ᱠᱤ ᱵᱷᱟᱜᱮ ᱵᱩᱡᱷᱟᱹᱜᱼᱟ ᱾
ᱦᱩᱸ ᱾
ᱛᱟᱦᱚᱞᱮ ᱯᱟᱲᱦᱟᱣ ᱵᱟᱲᱟᱜ ᱠᱟᱱᱟᱢ ᱪᱮᱜᱠᱟ?
ᱯᱟᱲᱦᱟᱣ ᱫᱚ ᱯᱟᱲᱦᱟᱜ ᱠᱟᱹᱱᱟᱧ ᱴᱷᱤᱠ ᱢᱚᱴᱟ ᱢᱩᱴᱤ ᱾ ᱠᱟᱨᱮᱱᱴ ᱵᱟᱝ ᱛᱟᱦᱮᱸ ᱞᱮᱱᱟ ᱯᱷᱳᱱ ᱨᱮ ᱪᱟᱨᱡᱽ ᱦᱚᱸ ᱵᱟᱝ ᱛᱟᱦᱮᱸ ᱞᱮᱱᱟ ᱾
ᱦᱮᱸ ᱟᱛᱳ ᱫᱤᱥᱚᱢ ᱥᱮᱫ ᱟᱨ ᱦᱚᱜ-ᱚ ᱱᱚᱣᱟ ᱢᱤᱫᱴᱟᱝ ᱥᱚᱢᱚᱥᱥᱟ ᱵᱟᱲᱟᱭᱟᱢ, ᱫᱚᱢᱮ ᱡᱷᱟᱢᱮᱞᱟ ᱾
ᱟᱫᱚ ᱵᱟᱝ
ᱟᱞᱮ ᱴᱷᱮᱱ ᱦᱚᱸ ᱾ ᱤᱭᱟᱹ ᱠᱟᱨᱮᱱᱴ ᱵᱟᱝ ᱛᱟᱦᱮᱱᱟ ᱯᱩᱨᱟᱹ ᱟᱹᱰᱤ ᱜᱷᱟᱹᱲᱤᱡ ᱫᱟᱜ ᱨᱤᱢᱤᱞ ᱨᱟᱠᱟᱵ ᱞᱮᱠᱷᱟᱱ ᱜᱮ ᱟᱫᱚ ᱠᱟᱨᱮᱱᱴ ᱫᱚ ᱵᱟᱝ ᱛᱟᱦᱮᱸ ᱞᱮᱱᱟ ᱾
ᱟᱫᱚ ᱦᱚᱭᱛᱳ ᱡᱟᱦᱟᱸ ᱛᱤᱥ ᱟᱫᱚ ᱫᱚᱢᱮ ᱫᱟᱜ ᱠᱮᱫᱟᱭ, ᱠᱟᱹᱴ ᱦᱚᱭ ᱵᱟᱲᱟ ᱠᱮᱫᱟ, ᱛᱟᱦᱚᱞᱮ ᱟᱫᱚ ᱧᱩᱛ ᱟᱹᱭᱩᱵ ᱵᱮᱲᱟ ᱫᱚ ᱵᱟᱝ ᱦᱮᱡ ᱞᱮᱱᱟ ᱠᱟᱨᱮᱱᱴ ᱾ ᱥᱮᱭ ᱜᱟᱯᱟ ᱥᱮᱛᱟᱜ ᱾
ᱦᱮᱸᱜ-ᱮ ᱾ ᱟᱹᱛᱩ ᱫᱤᱥᱚᱢ ᱥᱮᱫ ᱫᱚ ᱚᱱᱟ ᱢᱤᱫᱴᱟᱱ ᱡᱟᱞᱟ ᱾ ᱟᱞᱮᱥᱮᱜ ᱦᱚᱭ ᱫᱚ ᱨᱤᱢᱤᱞ ᱨᱟᱠᱟᱵ ᱢᱟᱱᱮ ᱜᱮ ᱫᱟᱜ ᱠᱚ ᱛᱟᱲᱟᱛᱟᱲᱤ ᱞᱮ ᱞᱩ ᱦᱚᱫᱟ ᱟᱞᱮ ᱫᱚ᱾ ᱚᱱᱟ ᱠᱟᱨᱮᱱ ᱵᱷᱚᱨᱥᱟ ᱜᱮ ᱫᱟᱜ ᱛᱟᱞᱮᱭᱟ ᱥᱮ, ᱟᱫᱚ ᱮᱸ ᱦᱮᱸ ᱦᱮᱸ ᱤᱭᱟᱹ ᱚᱱᱟ ᱰᱷᱮᱠᱚᱡ ᱠᱚᱦᱚᱸ ᱵᱟᱹᱪᱩᱼᱟ ᱡᱮ ᱫᱟᱜ ᱮᱢ ᱟᱹᱜᱩᱭᱟ ᱡᱟᱦᱟᱸ ᱞᱮᱠᱟᱛᱮ ᱚᱱᱟ ᱦᱚᱸ ᱵᱟᱝ ᱜᱟᱱᱚᱜᱼᱟ᱾ ᱵᱟ ᱠᱟᱨᱮᱱ ᱡᱩᱫᱤ ᱵᱟᱝ ᱛᱟᱦᱮᱱᱟ ᱟᱫᱚ ᱫᱟᱜ ᱠᱚᱦᱚ ᱵᱟᱢ ᱧᱟᱢᱟ, ᱯᱷᱳᱱ ᱠᱚᱢᱟ ᱪᱟᱡ ᱵᱟᱝ ᱜᱟᱱᱚᱼᱟ ᱪᱮᱜ ᱦᱚ ᱞᱟᱭᱤᱴ ᱦᱚ ᱵᱟᱝ ᱛᱟᱦᱮᱱᱟ ᱧᱩᱛ ᱨᱮ ᱡᱮ ᱤᱭᱟᱹ ᱛᱟᱦᱮ ᱦᱩᱭᱩᱜ ᱛᱟᱞᱮᱭᱟ᱾
ᱮ᱾
ᱦᱩᱸ, ᱱᱮᱛᱟᱨ ᱢᱟ ᱠᱮᱨᱚᱥᱤᱝ ᱦᱚ ᱵᱟᱠᱚ ᱮᱢᱚᱜ ᱠᱟᱱ᱾ ᱠᱮᱨᱚᱥᱤᱝ ᱦᱚᱛᱚ ᱵᱟᱝ ᱧᱟᱢᱚᱜ ᱠᱟᱱᱟ᱾
ᱩᱸ᱾
ᱪᱤᱠᱟᱹ ᱛᱮ ᱰᱤᱵᱟ. ᱟᱞᱳᱢ ᱡᱳᱞᱟ᱾ ᱚᱱᱟ ᱤᱭᱟᱹ ᱢᱳᱢᱵᱟᱛᱤ ᱠᱚᱜᱮ ᱡᱳᱞ ᱠᱟᱜ ᱢᱮ, ᱟᱫᱚ ᱚᱱᱟ ᱫᱚ ᱛᱤᱱ ᱜᱷᱟᱹᱲᱤᱜ᱾
ᱛᱤᱱ ᱜᱷᱟᱹᱲᱤᱜ ᱦᱮᱸ᱾
ᱦᱮᱸ᱾ ᱟᱫᱚ ᱱᱮᱛᱟᱨ ᱫᱚ ᱦᱚᱲ ᱠᱚ ᱤᱭᱟᱹ ᱠᱟᱫᱟ ᱠᱚ ᱚᱱᱮ ᱮᱢᱟᱨᱡᱮᱱᱥᱤ ᱞᱟᱭᱤᱴ ᱠᱚᱠᱚ ᱦᱟᱛᱟᱣ ᱫᱚᱦᱚᱣ ᱠᱟᱫᱟ᱾
ᱚᱱᱟ ᱢᱟ ᱞᱟᱦᱟ ᱠᱷᱚᱱ ᱪᱟᱡᱽ ᱛᱟᱦᱮᱸ ᱠᱷᱟᱱ ᱵᱷᱟᱜᱮ ᱵᱟᱠᱷᱟᱱ ᱫᱚ ᱟᱫᱚ ᱯᱚᱨᱮ ᱫᱚ ᱵᱟᱢ ᱵᱟᱝᱪᱟᱡ ᱛᱟᱦᱮ ᱞᱮᱠᱷᱟ ᱟᱫᱚ ᱵᱟ ᱥᱩᱵᱤᱫᱷᱟ᱾
ᱥᱤᱧ ᱵᱮᱲᱟ ᱞᱮ ᱪᱟᱡᱽ ᱠᱟᱼᱟ᱾
ᱦᱩᱸ᱾
ᱪᱟᱡ ᱠᱟ ᱟᱞᱮ ᱵᱟᱰᱟᱭ ᱟᱞᱮ ᱛᱚ ᱦᱮᱸ, ᱫᱤᱱ ᱜᱮᱞᱮ ᱪᱟᱡ ᱠᱟᱼᱟ, ᱵᱟ ᱠᱷᱟ ᱱᱚᱣᱟ ᱚᱝᱠᱟ ᱤᱭᱟᱹ ᱠᱟᱨᱮᱱ ᱢᱟ ᱱᱮᱛᱟ ᱫᱚ ᱦᱚᱭ ᱫᱟᱜ ᱫᱤᱱ ᱥᱮ ᱫᱟᱜᱼᱟᱭ ᱥᱮ, ᱦᱩᱸ ᱦᱩᱸ᱾ ᱦᱩᱸ ᱦᱩᱸ, ᱚᱱᱟ ᱞᱟᱜᱤᱜ ᱜᱮ᱾ ᱪᱟᱡ ᱠᱟᱼᱟᱞᱮ ᱯᱷᱳᱱ ᱤᱭᱟᱹ ᱠᱚᱫᱚ ᱚᱱᱟ ᱞᱟᱭᱤᱴ ᱠᱚᱫᱚ᱾
ᱦᱩᱸ, ᱛᱟᱦᱞᱮ ᱟᱯᱮᱭᱟᱜ ᱵᱟᱡᱟ ᱫᱚ ᱛᱤᱱ ᱥᱟᱺᱜᱤᱧ ᱛᱟᱯᱮᱭᱟ ᱟᱛᱳ ᱠᱷᱚᱱᱟᱜ ᱫᱚ?
ᱟᱞᱮ ᱪᱟᱞᱟ ᱦᱳᱭᱳ ᱛᱟᱞᱮ ᱜᱮᱭᱟ ᱛᱤᱱ ᱠᱤᱞᱳᱢᱤᱴᱟᱨ ᱜᱟᱱ᱾
ᱚ ᱛᱤᱱ ᱠᱤᱞᱳᱢᱤᱴᱟᱨ ᱜᱟᱱ, ᱟᱫᱚ ᱵᱤᱨ ᱯᱟᱨᱚᱢ ᱠᱟᱛᱮ ᱜᱮ ᱪᱟᱞᱟ ᱦᱩᱭᱩᱜ ᱛᱟᱯᱮᱭᱟ ᱡᱟᱹᱱᱤᱡ ᱠᱷᱟᱱ᱾
ᱟᱨᱦᱚᱸ ᱛᱤᱱ ᱠᱤᱞᱳᱢᱤᱴᱟᱨ ᱪᱟᱞᱟᱜ ᱦᱩᱭᱩᱜ ᱛᱟᱞᱮᱭᱟ ᱚᱱᱟ ᱦᱚᱸ ᱵᱤᱨ ᱯᱟᱨᱚᱢ ᱠᱟᱛᱮᱜ᱾ ᱦᱩᱸ ᱫᱚᱢᱮ ᱡᱟᱞᱟ ᱫᱤᱱᱮᱨ ᱵᱮᱞᱟ ᱜᱮᱢ ᱪᱟᱞᱟᱣ ᱫᱟᱲᱮᱜᱼᱟ᱾
ᱦᱟ᱾
ᱟᱨ ᱦᱚᱸᱼᱚᱭ ᱫᱟᱜ ᱵᱟᱲᱟ ᱞᱮᱠᱷᱟᱱ ᱫᱚ ᱟᱨᱦᱚ ᱜᱮ ᱵᱟᱢ ᱪᱟᱞᱟᱣ ᱫᱟᱲᱮᱼᱟ, ᱵᱤᱨ
ᱵᱟᱠᱚ ᱪᱟᱞᱟᱣ ᱫᱟᱲᱮ, ᱦᱮᱸ ᱵᱟᱠᱷᱟᱱ ᱫᱚ ᱫᱚᱢᱮ ᱞᱟᱴᱟᱼᱟ᱾
ᱦᱳᱭ᱾ ᱵᱟᱞᱮ ᱪᱟᱞᱟᱜᱼᱟ, ᱦᱩᱸ ᱦᱩᱸ ᱦᱩᱸ᱾
ᱮᱢᱱᱤᱛᱮᱦᱚ ᱟᱞᱮ ᱥᱮ ᱦᱚ ᱵᱤᱨ ᱵᱟᱹᱱᱩᱼᱟ ᱛᱟᱹᱣ ᱨᱮᱦᱚ ᱟᱞᱮ ᱫᱚ ᱧᱩᱛ ᱨᱮᱫᱚ ᱵᱟᱝ ᱩᱰᱩᱜᱮ ᱵᱷᱟᱜᱮᱭᱟ ᱡᱟᱦᱟᱸᱭᱮᱱ ᱵᱚᱨᱥᱟ ᱜᱟ ᱨᱮᱫᱚ᱾
ᱚ᱾
ᱫᱟᱜ ᱫᱤᱱ ᱨᱮᱥᱮ᱾
ᱦᱳᱭ ᱦᱳᱭ᱾
ᱧᱩᱛ ᱨᱮᱫᱚ᱾
ᱦᱩᱸ᱾ ᱟ ᱱᱚᱣᱟ ᱵᱟᱡᱟᱨ ᱠᱚᱫᱚ ᱚᱱᱠᱟ ᱫᱚᱭ ᱟᱫᱚ ᱦᱚᱼᱚ ᱱᱚᱣᱟ ᱱᱮᱛᱟᱨ ᱫᱚ ᱚᱱᱠᱟ ᱢᱳᱲ ᱠᱚᱦᱚ ᱠᱚ ᱵᱟᱹᱭᱥᱟᱹᱣ ᱠᱟᱫᱟ ᱥᱳᱨ ᱠᱚᱨᱮ ᱠᱚ ᱫᱚᱠᱟᱱ ᱟᱠᱟᱫᱟ᱾ ᱚᱝᱠᱟ ᱪᱟ ᱧᱩ ᱠᱚᱫᱚ ᱠᱚ ᱪᱟᱞᱟᱜ ᱜᱮᱭᱟ ᱚᱱᱛᱮ ᱵᱟᱵᱟ ᱦᱚᱲ ᱠᱚ᱾
ᱦᱚᱸ ᱞᱟᱭᱤᱱ ᱠᱚᱦᱚ ᱸᱠᱚ ᱮᱢ ᱠᱟᱫᱟ ᱦᱟᱱᱮ ᱤᱭᱟᱹ ᱞᱟᱭᱤᱴ ᱠᱚ ᱦᱟᱱᱮ ᱡᱟᱦᱟᱸ ᱛᱚᱲᱟ ᱞᱟᱭᱤᱴ᱾ ᱠᱚ ᱠᱟᱨᱮᱱᱴ ᱞᱟᱭᱤᱴ ᱠᱚ ᱚᱱᱟ ᱠᱚ᱾
ᱦᱮᱸ ᱦᱮᱸ ᱦᱮᱸ